ᱦᱮ ᱟᱡᱚᱢᱚᱜ ᱦᱮ ᱡᱚᱦᱟᱨ ᱜᱮ ᱡᱚᱦᱟᱨ ᱜᱮ ᱚᱠᱟᱨᱮ ᱢᱮᱱᱟᱢᱟ ᱵᱚᱭᱦᱟ
ᱤᱧ ᱢᱮᱱᱟᱜ ᱠᱟᱫᱤᱧ ᱜᱮᱭᱟ ᱦᱟᱜ ᱚᱲᱟᱜ ᱨᱮᱜᱮ ᱱᱤᱛᱳᱜ ᱫᱚ ᱟᱢᱜᱮ ᱚᱠᱟᱨᱮ ᱢᱮᱱᱟᱜ ᱢᱮᱭᱟ
ᱤᱧ ᱦᱚᱸ ᱱᱚᱜ-ᱚᱭ ᱚᱲᱟᱜ ᱥᱮᱫ ᱨᱮᱜᱮ ᱢᱤᱱᱟᱹᱧᱟ ᱟᱨ ᱱᱤᱛᱚᱜ ᱫᱚ ᱚᱲᱟᱜ ᱥᱮᱫ ᱨᱮᱜᱮ ᱱᱚᱛᱮ ᱨᱮᱜᱮ ᱢᱤᱱᱟᱹᱧᱟ ᱥᱤᱛᱩᱝ ᱦᱚᱸ ᱜᱟᱡᱮ ᱥᱤᱛᱩᱝ ᱠᱟᱱᱟ ᱟᱨ ᱟᱯᱮ ᱥᱮᱱᱟᱜ ᱠᱷᱚᱵᱚᱨ
ᱥᱮ ᱪᱮᱫ ᱦᱳᱭ ᱵᱚᱭᱦᱟ ᱟᱞᱮᱥᱮᱱ ᱦᱚᱸ ᱚᱱᱠᱟ ᱜᱮ ᱥᱤᱛᱩᱝ ᱫᱚ ᱟᱭᱢᱟ ᱜᱮ ᱥᱤᱛᱩᱝ ᱮᱫᱟᱭ ᱫᱟᱜ ᱡᱟᱹᱲᱤ ᱠᱚᱫᱚ ᱵᱟᱝ ᱦᱩᱭ ᱟᱠᱟᱱᱟ ᱟᱹᱰᱤ ᱫᱤᱱ ᱠᱷᱚᱱ ᱜᱮ ᱦᱮᱸ ᱠᱷᱮᱛ ᱚᱛ ᱦᱟᱥᱟ ᱠᱚᱦᱚᱸ ᱯᱩᱨᱟᱹ ᱯᱟᱲᱟᱜ ᱪᱟᱞᱟᱜ ᱠᱟᱱᱟ
ᱟᱪᱪᱷᱟ ᱟᱪᱪᱷᱟ ᱟᱪᱪᱷᱟ ᱟᱪᱪᱷᱟ ᱨᱤᱢᱤᱞ ᱠᱚᱫᱚ ᱚᱱᱠᱟ ᱫᱚ ᱟᱹᱶᱨᱤ ᱵᱟᱭ ᱨᱤᱢᱤᱞ ᱟᱠᱟᱫᱟ ᱵᱟᱝ
ᱵᱟᱝ ᱵᱟᱝ ᱦᱚᱞᱟ ᱢᱟᱫᱷᱮᱨ ᱞᱟᱦᱟᱭ ᱨᱤᱢᱤᱞ ᱵᱟᱲᱟᱭ ᱠᱮᱫᱟ ᱮᱱᱠᱷᱟᱱ ᱫᱟᱜ ᱫᱚ ᱵᱟᱭ ᱡᱟᱹᱲᱤ ᱞᱮᱫᱟᱭ
ᱟᱪᱪᱷᱟ ᱱᱤᱛᱚᱜ ᱫᱚ ᱛᱟᱦᱚᱞᱮ ᱚᱠᱟ ᱚᱠᱟ ᱥᱮᱫ ᱨᱮ ᱢᱮᱱᱟᱜ ᱢᱮᱭᱟ ᱵᱚᱭᱦᱟ
ᱤᱧ ᱢᱮᱱᱟᱜ ᱟᱠᱟᱫᱤᱧᱟ ᱚᱲᱟᱜ ᱠᱷᱚᱱ ᱵᱟᱨᱦᱮ ᱨᱮᱜᱮ ᱵᱟᱲᱜᱮ ᱥᱮᱫ ᱨᱮ ᱚᱲᱟᱜ ᱨᱮᱦᱚᱸ ᱫᱚᱢᱮ ᱩᱫᱽᱜᱟᱹᱨ ᱠᱟᱱᱟ
ᱟᱪᱪᱷᱟ
ᱛᱟᱦᱚᱞᱮ ᱱᱚᱜ-ᱚᱭ ᱵᱟᱲᱜᱮ ᱠᱚᱨᱮ ᱫᱟᱨᱮ ᱠᱚ ᱢᱮᱱᱟᱜ ᱠᱟᱫᱟ ᱚᱱᱟ ᱫᱟᱨᱮ ᱩᱢᱩᱞ ᱨᱮᱜᱮ ᱢᱮᱱᱟᱜ ᱟᱠᱟᱫᱤᱧᱟ
ᱚ
ᱟᱨ ᱛᱟᱦᱚᱞᱮ ᱱᱟᱯᱟᱭ ᱜᱮᱭᱟᱢ ᱛᱚ ᱵᱚᱭᱦᱟ
ᱦᱮᱸ ᱱᱟᱯᱟᱭ ᱜᱤᱭᱟᱹᱧ ᱮᱠᱫᱚᱢ ᱱᱟᱯᱟᱭ ᱜᱮ ᱟᱨᱠᱤ ᱟᱫᱚ ᱜᱚᱨᱚᱢ ᱴᱟᱜ ᱜᱮ ᱠᱟᱹᱡ ᱵᱮᱥᱤ ᱧᱚᱜ ᱵᱩᱡᱷᱟᱹᱜ ᱠᱟᱱᱟ
ᱦᱳᱭ ᱦᱳᱭ ᱟᱹᱰᱤ ᱡᱟᱹᱥᱛᱤ ᱜᱮ ᱵᱩᱡᱷᱟᱹᱜ ᱠᱟᱱᱟ ᱢᱟ ᱜᱚᱴᱟ ᱜᱮ ᱦᱮ ᱟᱫᱚ ᱚᱲᱟᱜ ᱠᱚᱨᱮ ᱚᱲᱟᱜ ᱠᱚᱨᱮ ᱦᱚᱸᱛᱚ ᱱᱟᱯᱟᱭ ᱜᱮᱭᱟ ᱠᱚ ᱛᱟᱦᱞᱮ ᱟᱪᱪᱷᱟ ᱛᱟᱦᱞᱮ ᱱᱟᱯᱟᱭ ᱠᱷᱟᱱ ᱜᱮ ᱱᱟᱯᱟᱭ ᱦᱮᱸ ᱟᱨ ᱛᱟᱦᱚᱞᱮ ᱵᱚᱭᱦᱟ ᱦᱮᱸ ᱢᱟ ᱞᱟᱹᱭ ᱢᱮ᱾
ᱞᱟᱹᱭᱫᱟᱹᱧ ᱛᱟᱦᱞᱮ ᱟᱯᱮ ᱥᱮᱫ ᱫᱚ ᱛᱟᱦᱞᱮ ᱚᱱᱠᱟ ᱫᱚ ᱛᱟᱦᱞᱮ ᱪᱟᱥᱵᱟᱥ ᱠᱚᱫᱚ ᱱᱤᱛᱚᱜ ᱫᱚ ᱟᱨᱟᱢᱵᱚ ᱠᱟᱱᱟ᱾
ᱟᱜᱻᱻ ᱪᱟᱥᱵᱟᱥ ᱫᱚ ᱦᱟᱜ ᱵᱚᱭᱦᱟ ᱥᱟᱹᱨᱤ ᱠᱟᱛᱷᱟᱧ ᱞᱟᱹᱭᱟ ᱟᱞᱮᱫᱚ ᱦᱟᱜ ᱱᱚᱣᱟ ᱥᱮᱨᱢᱟ ᱡᱟᱹᱲᱤ ᱵᱷᱚᱨᱥᱟ ᱜᱮ ᱛᱚ ᱦᱮᱸ ᱛᱟᱦᱚᱞᱮ ᱠᱷᱟᱱ ᱫᱚ ᱦᱟᱜ᱾ ᱥᱮᱨᱢᱟ ᱵᱟᱭ ᱡᱟᱹᱲᱤ ᱞᱮᱠᱷᱟᱱ ᱫᱚ ᱥᱮᱨᱢᱟ ᱠᱷᱚᱱ ᱵᱟᱭ ᱡᱟᱹᱲᱤ ᱞᱮᱱᱠᱷᱟᱱ ᱫᱚ ᱪᱟᱥ ᱫᱚ ᱦᱟᱜ ᱱᱤᱛᱚᱜ ᱫᱚ ᱦᱟᱜ ᱛᱷᱩᱠᱟᱹᱢ ᱜᱮ ᱢᱮᱱᱟᱜ ᱟᱠᱟᱫᱟ᱾ ᱦᱮᱸ ᱟᱨ ᱟᱹᱰᱤ ᱫᱤᱱ ᱠᱷᱚᱱ ᱫᱟᱜ ᱠᱚ ᱵᱟᱭ ᱡᱟᱹᱲᱤᱭᱟ ᱟᱠᱟᱫᱟ ᱛᱟᱦᱟᱞᱮ ᱦᱚᱸ ᱟᱯᱷᱚᱨ ᱠᱚᱦᱚᱸ ᱵᱟᱝ ᱦᱩᱭ ᱟᱠᱟᱱᱟ᱾ ᱦᱮᱸ ᱟᱨ ᱟᱞᱮ ᱥᱮᱱ ᱫᱚ ᱪᱟᱥ ᱠᱟᱹᱢᱤ ᱫᱚ ᱦᱟᱜ ᱦᱩᱲᱩ ᱫᱚ ᱦᱟᱜ ᱥᱮᱨᱢᱟ ᱨᱮ ᱢᱤᱫ ᱫᱷᱟᱣ ᱜᱮ ᱦᱩᱭᱩᱜ-ᱟ᱾
ᱟᱪᱪᱷᱟ᱾
ᱦᱚᱜ-ᱚᱱᱟ ᱵᱚᱨᱥᱟ ᱫᱤᱱ ᱜᱮ ᱦᱮᱸ ᱟᱨ ᱯᱮ ᱵᱚᱭᱦᱟ ᱛᱟᱦᱟᱞᱮ ᱟᱯᱮᱭᱟᱜ ᱫᱚ ᱛᱤᱱᱟᱹᱜ ᱥᱟᱺᱜᱤᱧ ᱪᱟᱥ?
ᱟᱞᱮ ᱥᱮᱫ ᱫᱚ ᱚᱱᱮ ᱢᱤᱫ ᱫᱷᱟᱣ ᱚᱱᱮ ᱤᱭᱟᱹ ᱢᱟᱲᱟᱝ ᱨᱮ ᱫᱟᱜ ᱧᱚᱜ ᱞᱮᱜᱟᱭ ᱟᱫᱚ ᱛᱟᱦᱟᱞᱮ ᱠᱟᱹᱡ ᱫᱚ ᱦᱟᱞᱠᱟ ᱫᱚ ᱠᱟᱹᱡ ᱤᱭᱟᱹ ᱧᱚᱜ ᱞᱮᱱ ᱛᱚᱵᱟ ᱧᱚᱜ ᱞᱮᱱ ᱜᱮᱭᱟ ᱢᱟᱱᱮ᱾ ᱚᱦᱟ ᱵᱚᱞᱛᱮ ᱦᱟᱞᱠᱟ ᱚᱛ ᱠᱚ ᱨᱚᱦᱚᱲ ᱨᱚᱦᱚᱲ ᱟᱨᱠᱤ ᱢᱟᱱᱮ ᱚᱫᱟ ᱚᱫᱟ ᱵᱷᱟᱵ ᱟᱨᱠᱤ ᱚᱱᱟ ᱤᱭᱟᱹ ᱞᱮᱱ ᱟᱫᱚ ᱚᱱᱟ ᱢᱚᱫᱽᱫᱷᱮ ᱟᱨᱠᱤ ᱱᱮᱮ ᱮᱨ ᱦᱩᱭᱩᱜ ᱠᱟᱱᱟ ᱟᱨᱠᱤ ᱢᱟᱱᱮ ᱦᱩᱲᱩ ᱟᱨᱠᱤ ᱾
ᱟᱪᱪᱷᱟ ᱟᱪᱪᱷᱟ ᱟᱨ ᱛᱟᱞᱦᱮ ᱥᱮᱨᱢᱟ ᱨᱮ ᱢᱤᱫ ᱫᱷᱟᱣ ᱜᱮ ᱦᱩᱭᱩᱜ ᱟ ᱥᱮ ᱵᱟᱨ ᱫᱷᱟᱣ ᱦᱩᱭᱩᱜ-ᱟ ᱟᱯᱮ ᱥᱮᱱ ᱫᱚ ᱪᱟᱥ ᱫᱚ?
ᱵᱚᱭᱦᱟ ᱟᱞᱮᱥᱮᱫ ᱦᱚ ᱱᱚᱣᱟ ᱥᱮᱨᱢᱟ ᱫᱟᱲᱮᱭᱟᱜ ᱟᱥᱟ ᱵᱷᱚᱨᱥᱟ ᱨᱮᱜᱮ ᱟᱞᱮᱥᱮᱫ ᱫᱚ ᱠᱮᱱᱮᱞ ᱴᱮᱱᱮᱞ ᱠᱚᱦᱚ ᱵᱟᱹᱱᱩᱜ-ᱟ᱾ ᱟᱨ ᱵᱟᱠᱚ ᱠᱚᱨᱟᱣ ᱟᱠᱟᱫ ᱞᱮᱭᱟ ᱛᱤᱥ ᱠᱚ ᱠᱚᱨᱟᱣᱟ ᱥᱮ ᱵᱟᱠᱚ ᱠᱚᱨᱟᱣᱟ ᱠᱤᱡᱟᱱᱤᱪᱚᱝ ᱵᱟᱵᱟ᱾
ᱟᱪᱪᱷᱟ ᱟᱪᱪᱷᱟ ᱦᱳᱭ ᱦᱳᱭ ᱟᱨ ᱥᱚᱵᱽᱡᱤ ᱠᱚ ᱚᱱᱠᱟᱞᱮᱠᱟᱱ ᱪᱮᱫ ᱠᱚ ᱪᱟᱥ ᱦᱩᱭᱩᱜ ᱜᱮᱭᱟ?
ᱥᱚᱵᱽᱡᱤ ᱫᱚ ᱚᱱᱠᱟ ᱫᱚ ᱱᱤᱛᱚᱜ ᱫᱚ ᱢᱚᱴᱟ ᱢᱩᱴᱤ ᱠᱚᱸᱰᱷᱟ ᱦᱤᱛᱚᱜ ᱫᱚ ᱪᱟᱞᱟᱜ ᱠᱟᱱᱟ ᱠᱚᱸᱰᱷᱟ ᱠᱚᱜᱮ ᱛᱟᱯᱚᱨᱮ ᱱᱚᱣᱟ ᱵᱚᱨᱵᱚᱴᱤ ᱠᱚ᱾ ᱵᱷᱤᱱᱰᱤ ᱠᱚ ᱦᱮᱸ ᱱᱚᱣᱟ ᱠᱚᱜᱮ ᱢᱟᱱᱮ ᱚᱱᱠᱟ ᱵᱮᱥᱤ ᱠᱤᱪᱷᱩ ᱠᱤᱪᱩ ᱫᱚ ᱚᱱᱠᱟ ᱫᱚ ᱵᱟᱝ ᱟᱨ ᱛᱩᱨᱢᱩᱡᱽ ᱠᱚ ᱪᱟᱥ ᱵᱟᱲᱟ ᱦᱩᱭ ᱞᱮᱱ ᱜᱮᱭᱟ ᱦᱩᱭ ᱵᱟᱲᱟ ᱟᱠᱟᱱ ᱜᱮᱭᱟ᱾ ᱛᱟᱦᱮᱱ ᱜᱮᱭᱟ ᱟᱫᱚ ᱱᱤᱛᱚᱜ ᱛᱮᱫᱚ ᱚᱱᱟ ᱠᱚᱫᱚᱞᱮ ᱤᱭᱟᱹ ᱟᱠᱟᱫᱟ ᱟᱨᱠᱤ ᱥᱟᱢᱴᱟᱣ ᱵᱟᱲᱟ ᱧᱚᱜ ᱠᱟᱫᱟᱞᱮ᱾ ᱦᱟᱱᱮ ᱩᱱ ᱥᱚᱢᱚᱭ ᱫᱟᱜ ᱞᱮᱫᱟᱭ ᱮᱢᱚᱱ ᱟᱨᱮᱞ ᱠᱮᱫᱟᱭ ᱟᱫᱚ ᱥᱟᱛᱮ ᱡᱚᱛᱚᱣᱟᱜ ᱤᱭᱟᱹᱭᱱᱟ ᱟᱨᱠᱤ᱾ ᱠᱤᱪᱷᱩ ᱱᱚᱥᱴᱚᱭᱮᱱᱟ ᱟᱨᱠᱤ᱾ ᱦᱳᱭ ᱯᱚᱪᱚᱨᱱᱟ ᱜᱮᱡᱮᱨᱱᱟ ᱟᱨ᱾
ᱟᱪᱪᱷᱟ ᱟᱪᱪᱷᱟ ᱟᱞᱮ ᱥᱮᱱ ᱦᱚᱸ ᱚᱱᱠᱟᱜᱮ ᱛᱚ ᱥᱚᱵᱽᱡᱤ ᱠᱚᱫᱚ ᱦᱩᱭᱩᱜ ᱜᱮᱭᱟ ᱠᱚᱸᱰᱷᱟ ᱠᱚ ᱦᱚᱛᱚᱫ ᱠᱚ ᱯᱩᱨᱟᱹᱭ ᱠᱚ ᱡᱚᱛᱚ ᱞᱮᱠᱟᱱᱟᱜ ᱜᱮ᱾ ᱛᱮ ᱵᱟᱡᱲᱟ ᱠᱚ ᱜᱚᱢ ᱠᱚᱦᱚᱸ ᱦᱩᱭᱩᱜ ᱜᱮᱭᱟ ᱦᱩᱸ᱾ ᱟᱨ ᱛᱟᱦᱚᱞᱮ ᱦᱮᱸ ᱢᱟ ᱞᱟᱹᱭ ᱢᱮ᱾
ᱮ ᱵᱚᱭᱦᱟ ᱞᱟᱹᱭ ᱫᱤᱧ ᱛᱟᱦᱚᱞᱮ ᱱᱤᱛᱚᱜ ᱫᱚ ᱛᱟᱦᱟᱞᱮ ᱚᱱᱠᱟ ᱫᱚ ᱪᱮᱫ ᱠᱚᱢ ᱪᱤᱠᱟᱹ ᱵᱟᱲᱟᱭᱮᱫᱟ ᱚᱱᱠᱟ ᱯᱟᱲᱦᱟᱜ ᱫᱤᱠ ᱠᱚ ᱥᱮᱫ ᱚᱱᱠᱟ ᱡᱟᱦᱟᱱᱟᱜ?
ᱵᱚᱭᱦᱟ ᱱᱤᱛᱚᱜ ᱫᱚ ᱦᱟᱜ ᱯᱟᱲᱦᱟᱣ ᱫᱚ ᱤᱧ ᱫᱚ ᱦᱟᱜ ᱱᱤᱛᱚᱜ ᱫᱚ ᱡᱚᱛᱚ ᱠᱤᱪᱷᱩᱧ ᱢᱩᱪᱟᱹᱫ ᱠᱟᱫᱟ ᱛᱚ᱾ ᱢᱚᱪᱮᱫ ᱠᱟᱛᱮᱫ ᱦᱟᱜ ᱱᱤᱛᱚᱜ ᱫᱚ ᱢᱤᱫᱴᱮᱱ ᱵᱤᱫᱽᱫᱟᱹᱜᱟᱲ ᱨᱮ ᱦᱟᱜ ᱢᱮᱱᱟᱜ ᱟᱠᱟᱫᱤᱧᱟ ᱯᱮᱲᱟ ᱢᱟᱪᱮᱫ ᱞᱮᱠᱟᱛᱮ᱾
ᱦᱟᱸ ᱦᱟᱸ ᱟᱪᱪᱷᱟ ᱟᱪᱪᱷᱟ ᱟᱪᱷᱟ
ᱫᱚ ᱦᱟᱜ ᱯᱟᱨᱢᱟᱱᱴ ᱫᱚ ᱦᱟᱜ ᱟᱣᱨᱤᱧ ᱯᱟᱨᱢᱟᱱᱴᱚᱜ-ᱟ ᱟᱫᱚ ᱦᱟᱜ ᱱᱚᱜ-ᱚᱭ ᱵᱤᱱᱤᱰ ᱠᱚᱨᱮ ᱫᱩᱲᱩᱵ ᱵᱟᱲᱟ ᱦᱩᱭᱩᱜ ᱠᱟᱱᱟ᱾
ᱵᱟ ᱟᱹᱰᱤ ᱱᱟᱯᱟᱭ ᱟᱹᱰᱤ ᱱᱟᱯᱟᱭ ᱮᱠᱫᱚᱢ ᱦᱮ ᱟᱹᱰᱤ ᱱᱟᱯᱟᱭ ᱦᱮᱸ᱾
ᱡᱟᱦᱟᱱᱟᱜ ᱧᱟᱢᱚᱜ ᱠᱷᱟᱱ ᱫᱚ ᱚᱱᱛᱮ ᱦᱟᱜ ᱪᱟᱞᱟᱜ ᱦᱩᱭᱩᱜ-ᱟ ᱱᱚᱸᱰᱮ ᱫᱚ ᱦᱟᱜ ᱟᱨ ᱮ ᱫᱤᱱᱟᱹᱢ ᱫᱤᱱ ᱫᱚ ᱦᱟᱸᱜ ᱵᱟᱠᱚ ᱫᱚᱦᱚ ᱮᱱᱤᱡ-ᱟ᱾ ᱯᱮᱲᱟ ᱢᱟᱪᱮᱫ ᱫᱚᱢ ᱵᱩᱡᱮᱫ ᱜᱮᱭᱟ ᱦᱮᱸ ᱦᱮᱸ᱾ ᱛᱟᱦᱟᱞᱮ ᱱᱚᱜ-ᱚᱭ ᱦᱟᱸᱜ ᱥᱩᱨ ᱨᱮ ᱦᱟᱸᱜ ᱜᱟᱯᱟ ᱢᱮᱭᱟᱝ ᱠᱚᱨᱮᱜᱮ ᱦᱟᱸᱜ ᱱᱮᱴ ᱯᱚᱨᱤᱠᱠᱷᱟ ᱢᱮᱱᱟᱜ ᱠᱟᱫᱟ ᱚᱱᱟ ᱠᱚᱨᱮ ᱡᱤ ᱟᱨ ᱮᱯᱷ ᱠᱚ ᱦᱩᱭ ᱞᱮᱱᱠᱷᱟᱱ ᱫᱚ ᱟᱨᱚ ᱪᱮᱛᱟᱱ ᱥᱮᱱ ᱢᱟᱱᱮ ᱦᱩᱭᱩᱜ ᱠᱟᱱᱟ ᱦᱟᱸᱜ ᱟᱨᱚ ᱪᱮᱛᱟᱱ ᱫᱷᱟᱯ ᱥᱮᱱ ᱞᱟᱦᱟᱜ ᱨᱮᱱᱟᱜ ᱯᱤ ᱮᱤᱪ ᱰᱤ ᱠᱚ ᱠᱚᱨᱟᱣ ᱨᱮᱱᱟᱜ᱾
ᱟᱪᱪᱷᱟ
ᱟᱨ ᱚᱱᱟ ᱵᱟᱫ ᱠᱟᱛᱮᱫ ᱦᱚᱸ ᱟᱫᱚ ᱚᱲᱟᱜ ᱠᱚᱨᱮ ᱦᱟᱜ ᱴᱩᱠᱴᱟᱠ ᱚᱲᱟᱜ ᱨᱮᱜᱮ ᱜᱳ ᱵᱟᱵᱟ ᱠᱤᱱ ᱵᱚᱭᱚᱥ ᱟᱠᱟᱱᱟ ᱩᱱᱠᱤᱱ ᱜᱮ ᱠᱟᱹᱴᱤᱡ ᱜᱚᱲᱚ ᱵᱟᱲᱟ ᱦᱩᱭᱩᱜ ᱠᱟᱱᱟ ᱠᱟᱱᱟ ᱩᱱᱠᱤᱱ ᱦᱚᱸ ᱟᱨ ᱛᱤᱱᱟᱹᱜ ᱫᱤᱱ ᱠᱤᱱ ᱠᱟᱹᱢᱤᱭᱟ
ᱮᱠᱫᱚᱢ ᱮᱠᱫᱚᱢ ᱮᱠᱫᱚᱢ ᱚᱠᱫᱚᱢ ᱚᱱᱟ ᱦᱚᱸ ᱠᱟᱛᱷᱟ ᱠᱟᱱ ᱜᱮᱭᱟ ᱟᱨᱠᱤ ᱦᱮᱸ
ᱦᱳᱭ ᱦᱳᱭ ᱟᱨ ᱛᱟᱦᱚᱞᱮ ᱵᱚᱭᱦᱟ ᱟᱢ ᱫᱚ ᱪᱮᱫ ᱮᱢ ᱪᱤᱠᱟᱹ ᱵᱟᱲᱟᱭ ᱜᱮᱭᱟ
ᱱᱤᱛᱚᱜ ᱫᱚ ᱤᱧ ᱫᱚ ᱜᱮᱼᱼ ᱜᱨᱮᱡᱩᱭᱮᱥᱮᱱ ᱪᱟᱞᱟᱜ ᱠᱟᱱ ᱛᱤᱧᱟᱹ ᱟᱹᱣᱨᱤᱧ ᱠᱚᱢᱯᱞᱤᱴᱟ ᱫᱮᱠᱷᱤ ᱱᱤᱭᱟᱹ ᱵᱟᱨ ᱦᱟᱸᱜ ᱢᱚᱱᱮᱭᱮᱫᱤᱧ ᱠᱚᱢᱯᱞᱤᱴ ᱛᱟᱯᱚᱨᱮ ᱛᱤᱱᱟᱹᱜᱼᱼ ᱮᱸᱻ ᱪᱮᱫ ᱛᱤᱱᱟᱹᱜ ᱴᱟᱜ ᱪᱮᱫ ᱞᱮᱠᱟᱜ ᱠᱟᱱᱟ ᱟᱨᱠᱤ ᱟᱯᱱᱟᱨ ᱠᱚᱫᱚ ᱫᱚᱢᱮ ᱜᱮ ᱨᱮᱸᱜᱮᱡ ᱦᱚᱲ ᱛᱚ ᱴᱟᱠᱟ ᱯᱚᱭᱥᱟ ᱚᱵᱷᱟᱵᱽ ᱛᱟᱨᱯᱚᱨᱮ ᱫᱮᱠᱷᱤ ᱟᱫᱚ ᱯᱟᱲᱦᱟᱣ ᱢᱟ ᱯᱟᱲᱦᱟᱣ ᱦᱩᱭᱩᱜ ᱠᱟᱱ ᱜᱮᱭᱟ ᱟᱫᱚ ᱫᱮᱠᱷᱤ ᱛᱤᱱᱟᱹᱜ ᱴᱟᱜ ᱦᱟᱸᱜ ᱠᱚᱢᱯᱞᱤᱴ ᱫᱟᱲᱮ ᱜᱟᱱᱚᱜ ᱠᱟᱱᱟ ᱥᱮ ᱵᱟᱝ ᱜᱟᱱᱚᱜ ᱠᱟᱱᱟ ᱪᱮᱥᱴᱟ ᱠᱩᱨᱩᱢᱩᱴᱩ ᱨᱮ ᱢᱤᱱᱟᱹᱧᱟ ᱦᱮᱸᱻ ᱢᱟᱱᱮ ᱤᱧ ᱦᱚᱸ ᱚᱱᱠᱟ ᱢᱟᱱᱮ ᱵᱤᱨᱫᱟᱹ ᱢᱟᱱᱮ ᱚᱱᱠᱟᱱᱟᱜ ᱢᱟᱱᱮ ᱤᱭᱟᱹ ᱨᱮᱜᱮ ᱢᱤᱱᱟᱹᱧᱟ ᱟᱨᱠᱤ ᱢᱟᱱᱮ ᱤᱱᱤᱵᱷᱟᱨᱥᱤᱴᱤ ᱚᱱᱠᱟᱱᱟᱜ ᱨᱮᱜᱮ ᱦᱮᱸ ᱦᱮᱸ ᱚᱱᱠᱟᱱᱟᱜ ᱨᱟᱥᱛᱟ ᱨᱮᱜᱮ ᱢᱤᱱᱟᱹᱧᱟ ᱟᱨᱠᱤ
ᱚᱱᱟ ᱜᱮᱛᱚ ᱵᱚᱭᱦᱟ ᱟᱵᱚ ᱦᱚᱲ ᱦᱚᱯᱚᱱ ᱫᱚ ᱠᱟᱹᱴᱤᱡ ᱞᱟᱦᱟ ᱠᱷᱚᱱ ᱦᱚᱸ ᱟᱵᱚ ᱨᱮᱱ ᱦᱟᱯᱲᱟᱢ ᱠᱚᱦᱚᱸ ᱚᱱᱠᱟ ᱞᱮᱠᱟ ᱵᱟᱠᱚ ᱵᱮᱵᱚᱥᱛᱷᱟ ᱟᱠᱟᱫ ᱵᱚᱱᱟ ᱥᱮ ᱞᱟᱦᱟ ᱠᱷᱚᱱ ᱡᱮ ᱟᱨᱡᱟᱣ ᱠᱟᱛᱮᱫ ᱠᱚ ᱫᱚᱦᱚ ᱚᱴᱚ ᱠᱟᱜ ᱠᱮᱭᱟ ᱮᱢᱱᱤ ᱛᱮᱜᱮ ᱟᱵᱚ ᱫᱚ ᱠᱟᱹᱴᱤᱡ ᱠᱟᱹᱣᱰᱤ ᱠᱚ ᱨᱮᱱᱟᱜ ᱚᱵᱷᱟᱵᱽ ᱠᱚ ᱢᱮᱱᱟᱜ ᱛᱟᱵᱚᱱᱟ ᱦᱮᱸ ᱟᱨ ᱩᱱ ᱡᱚᱠᱷᱚᱱ ᱦᱚᱸ ᱩᱱᱟᱹᱜ ᱟᱹᱰᱤ ᱜᱟᱱ ᱵᱟᱠᱚ ᱩᱭᱦᱟᱹᱨ ᱟᱠᱟᱫ ᱛᱟᱵᱚᱱᱟ ᱡᱮ ᱜᱤᱫᱽᱨᱟᱹ ᱠᱚ ᱦᱟᱯᱮᱱ ᱫᱟᱨᱟᱢ ᱡᱟᱛᱮ ᱚᱥᱩᱵᱤᱫᱟ ᱵᱟᱝ ᱦᱩᱭᱩᱜ ᱛᱟᱠᱚ ᱱᱤᱛᱚᱜ ᱠᱷᱚᱱ ᱵᱚᱱ ᱟᱨᱡᱟᱣ ᱫᱚᱦᱚ ᱠᱟᱜ-ᱟ ᱦᱮᱸ ᱚᱱᱟ ᱠᱚ ᱡᱩᱫᱤ ᱠᱚ ᱟᱨᱡᱟᱣ ᱚᱴᱚ ᱟᱵᱚᱱ ᱠᱮᱭᱟ ᱛᱟᱦᱚᱞᱮ ᱠᱷᱟᱱ ᱫᱚ ᱦᱟᱸᱜ ᱱᱤᱱᱟᱹᱜ ᱜᱟᱱ ᱮᱴᱠᱮᱴᱚᱬᱮ ᱨᱮ ᱫᱚ ᱟᱱᱟᱴ ᱠᱚᱨᱮ ᱫᱚ ᱵᱟᱵᱚᱱ ᱯᱟᱲᱟᱣ ᱠᱚᱜ-ᱟ ᱮᱸᱻ ᱟᱵᱚᱣᱟᱜ ᱦᱳᱭ ᱟᱵᱚᱣᱟᱜ ᱡᱟᱦᱟᱸ ᱴᱷᱮᱱ ᱦᱚᱭ ᱛᱚ ᱢᱟᱱᱮ ᱢᱚᱱᱮ ᱛᱟᱦᱮᱱᱟ ᱡᱮ ᱱᱚᱣᱟᱧ ᱠᱚᱨᱟᱣᱟ ᱥᱮ ᱥᱮ ᱦᱟᱱᱟᱹᱧ ᱠᱟᱹᱢᱤᱭᱟ ᱚᱱᱟ ᱡᱟᱭᱜᱟ ᱨᱮᱵᱚᱱ ᱥᱮᱱ ᱫᱟᱲᱮᱭᱟᱜ ᱜᱮᱭᱟ ᱟᱫᱚ ᱮᱢᱚᱱ ᱦᱩᱭᱩᱜ ᱠᱟᱱᱟ ᱚᱱᱟ ᱠᱟᱹᱣᱰᱤ ᱨᱮᱱᱟᱜ ᱟᱱᱟᱴ ᱮᱴᱠᱮᱴᱚᱬᱮ ᱦᱚᱛᱮᱫ ᱛᱮ ᱟᱵᱚ ᱫᱚ ᱦᱳᱭᱛᱳ ᱛᱷᱩᱠᱩᱢ ᱞᱟᱜᱟᱣᱚᱜ ᱵᱚᱱᱟ ᱟᱵᱚᱣᱟᱜ ᱡᱟᱦᱟᱸ ᱠᱩᱠᱢᱩ ᱚᱸᱰᱮ ᱦᱟᱹᱵᱤᱡ ᱫᱚ ᱵᱟᱵᱚᱱ ᱥᱮᱱ ᱫᱟᱲᱮᱭᱟᱜ ᱠᱟᱱᱟ
ᱦᱮᱸ ᱮᱠᱫᱚᱢ ᱮᱠᱫᱚᱢ ᱦᱮᱸ ᱟᱫᱚ ᱚᱱᱟᱜᱮ ᱟᱵᱚ ᱫᱚ ᱠᱩᱨᱩᱢᱩᱴᱩ ᱫᱚ ᱮᱠᱟᱞ ᱵᱚᱱ ᱛᱟᱦᱮᱱ ᱜᱮᱭᱟ ᱪᱷᱩᱴᱟᱹᱣ ᱠᱚᱜ ᱜᱮᱭᱟ ᱵᱚᱱ ᱦᱮᱸ ᱡᱩᱫᱤ ᱚᱱᱠᱟ ᱢᱚᱛᱚ ᱡᱩᱫᱤ ᱟᱵᱚ ᱵᱚᱱ ᱫᱟᱲᱮᱭᱟᱜ-ᱟ ᱠᱟᱹᱡ ᱵᱚᱱ ᱪᱮᱥᱴᱟᱭ ᱨᱮᱜᱮ ᱢᱮᱱᱟᱜ ᱵᱚᱱᱟ ᱛᱚ ᱥᱟᱱᱟᱢ ᱦᱚᱲ ᱟᱵᱚ ᱯᱟᱹᱴᱷᱩᱣᱟᱹ ᱠᱚᱢᱟ ᱮᱢᱱᱤ ᱛᱮ ᱜᱮ ᱛᱟᱨᱯᱚᱨᱮ ᱦᱟᱸᱜ ᱫᱤᱠᱷᱤ ᱪᱮᱫ ᱪᱤᱠᱟᱹᱜ ᱠᱟᱱᱟ ᱟᱨᱠᱤ ᱛᱟᱦᱞᱮ ᱚᱱᱠᱟ ᱵᱤᱱᱤᱰ ᱠᱚᱫᱚ ᱚᱱᱠᱟ ᱫᱚ ᱱᱤᱛᱚᱜ ᱫᱚ ᱛᱟᱦᱚᱞᱮ ᱚᱠᱟ ᱠᱚ ᱪᱮᱫ ᱞᱮᱠᱟᱢ ᱮᱢ ᱵᱟᱲᱟ ᱠᱮᱜ-ᱟ ᱥᱮ ᱟᱹᱣᱨᱤ ᱢᱤᱫᱴᱟᱹᱝ ᱵᱟᱨᱭᱟ ᱚᱱᱠᱟ ᱡᱟᱦᱟᱱᱟᱜ
ᱵᱤᱱᱤᱰ ᱠᱚᱫᱚ ᱦᱟᱸᱜ ᱚᱱᱠᱟ ᱞᱮᱠᱟ ᱫᱚ ᱦᱟᱸᱜ ᱱᱚᱣᱟ ᱟᱵᱚ ᱯᱚᱱᱚᱛ ᱨᱮᱱᱟᱜ ᱵᱤᱱᱤᱰ ᱠᱚ ᱮᱢ ᱵᱟᱲᱟ ᱦᱩᱭ ᱟᱠᱟᱱᱟ ᱱᱚᱣᱟ ᱡᱟᱦᱟᱸ ᱟᱵᱚᱨᱮᱱ ᱯᱩᱞᱤᱥᱟᱜ ᱵᱤᱱᱤᱰ ᱦᱩᱭ ᱮᱱᱟ ᱦᱮᱸ
ᱟᱪᱷᱟ ᱟᱪᱷᱟ
ᱛᱟᱯᱚᱨᱮ ᱟᱵᱚ ᱱᱚᱣᱟ ᱦᱟᱸᱜ ᱡᱟᱦᱟᱸ ᱤᱭᱟᱹ ᱠᱚ ᱢᱮᱛᱟᱜ ᱠᱟᱱ ᱟᱵᱚ ᱨᱮᱱ ᱱᱩᱠᱩ ᱢᱟᱨᱟᱝ ᱯᱮᱲᱟ ᱠᱚ ᱢᱮᱛᱟ ᱠᱚ ᱠᱟᱱ ᱟᱨᱢᱤ ᱠᱚᱣᱟᱜ ᱦᱮᱸ ᱡᱤ ᱡᱤᱰᱤ ᱠᱚ ᱚᱱᱟ ᱠᱚ ᱦᱟᱸᱜ ᱮᱢ ᱫᱚ ᱦᱩᱭ ᱞᱮᱱᱟ ᱟᱫᱚ ᱠᱟᱹᱴᱤᱡ ᱞᱟᱹᱜᱤᱫ ᱵᱟᱝ ᱯᱟᱨᱚᱢ ᱦᱩᱭ ᱫᱟᱲᱮᱣᱟᱱᱟ ᱢᱤᱫ ᱜᱟᱱᱟᱰᱤ ᱞᱟᱹᱜᱤᱫ ᱦᱮᱸ ᱟᱫᱚ ᱦᱟᱸᱜ ᱟᱨᱦᱚᱸ ᱚᱱᱠᱟᱜ ᱜᱮ ᱦᱟᱸᱜ ᱮᱢ ᱮᱯᱞᱟᱭ ᱠᱚᱨᱟᱣ ᱢᱮᱱᱟᱜ ᱟᱠᱟᱫᱟ ᱫᱩᱲᱩᱵ ᱞᱟᱹᱜᱤᱫ ᱛᱮ ᱟᱫᱚ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱱᱤᱛᱳᱜ ᱠᱟᱹᱴᱤᱡ ᱵᱷᱟᱹᱞᱤ ᱚᱠᱚᱡ ᱛᱮ
ᱵᱟ ᱟᱹᱰᱤ ᱱᱟᱯᱟᱭ ᱟᱹᱰᱤ ᱱᱟᱯᱟᱭ ᱟᱹᱰᱤ ᱱᱟᱯᱟᱭ
ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱦᱩᱭ ᱞᱮᱱᱠᱷᱟᱱ ᱫᱚ ᱟᱹᱰᱤ ᱱᱟᱯᱟᱭ ᱜᱮ
ᱮᱠᱫᱚᱢ ᱮᱠᱫᱚᱢ ᱮᱠᱫᱚᱢ
ᱟᱢᱫᱚ ᱛᱟᱦᱚᱞᱮᱢ ᱫᱩᱲᱩᱵ ᱵᱟᱲᱟᱜ ᱠᱟᱱᱟ ᱥᱮ ᱵᱟᱝ ᱵᱚᱭᱦᱟ
ᱵᱟᱝ ᱟᱸᱡᱚᱢᱚᱜ ᱠᱟᱱ ᱛᱟᱢᱟ ᱵᱚᱭᱦᱟ ᱪᱮᱫ ᱮᱢ ᱞᱟᱹᱭ ᱠᱮᱫᱟ
ᱞᱟᱹᱭ ᱫᱟᱹᱧ ᱟᱢ ᱫᱚᱢ ᱫᱩᱲᱩᱵ ᱵᱟᱲᱟᱜ ᱠᱟᱱᱟ ᱥᱮ ᱵᱟᱝ ᱛᱟᱼᱼ
ᱚᱻ ᱦᱮᱸ ᱤᱧ ᱚᱱᱠᱟ ᱫᱩᱲᱩᱵ ᱵᱟᱲᱟ ᱦᱩᱭ ᱞᱮᱱ ᱜᱮᱭᱟ ᱢᱤᱫᱴᱮᱱ ᱵᱟᱨᱭᱟ ᱚᱱᱠᱟ ᱮᱠᱡᱟᱢ ᱠᱚᱨᱮ ᱜᱮ ᱟᱫᱚ ᱢᱟᱱᱮ ᱩᱱᱟᱹᱜ ᱮᱠᱴᱟ ᱫᱚ ᱱᱟᱢᱵᱟᱨ ᱠᱚᱦᱟᱸᱜ ᱟᱫᱚ ᱚᱱᱠᱟ ᱫᱚ ᱵᱟᱝ ᱧᱟᱢ ᱵᱟᱲᱟ ᱦᱩᱭ ᱞᱮᱱᱟ ᱟᱫᱚ ᱠᱤᱪᱷᱩ ᱠᱟᱹᱡ ᱟᱨᱠᱤ ᱟᱨᱚ ᱫᱷᱩᱨᱟᱹᱣ ᱦᱩᱭ ᱠᱟᱱᱟ ᱟᱨᱠᱤ ᱞᱮᱛᱟᱲ ᱜᱮ ᱟᱨᱠᱤ ᱟᱨᱦᱚ ᱴᱨᱟᱭ ᱦᱩᱭᱩᱜ ᱠᱟᱱᱟ ᱟᱨᱠᱤ ᱦᱮᱸ ᱤᱧ ᱦᱚ ᱚᱱᱠᱟ ᱟᱢ ᱞᱮᱠᱟ ᱜᱮ ᱟᱨᱠᱤ ᱵᱚᱭᱦᱟ
ᱦᱩᱸ ᱚᱱᱟ ᱜᱮ ᱪᱷᱩᱫ ᱦᱮᱸ ᱚᱱᱟ ᱛᱟᱭᱚᱢ ᱨᱮᱵᱚᱱ ᱪᱷᱩᱴᱟᱹᱣ ᱠᱚᱜ ᱠᱷᱟᱱ ᱫᱚ ᱢᱤᱫ ᱫᱤᱱ ᱵᱟᱝ ᱦᱟᱸᱜ ᱢᱤᱫ ᱫᱤᱱ ᱫᱚ ᱦᱟᱸᱜ ᱚᱱᱟ ᱨᱮᱱᱟᱜ ᱚᱨᱡᱚ ᱫᱚ ᱦᱟᱸᱜ ᱵᱚᱱ ᱧᱟᱢ ᱜᱮᱭᱟ
ᱦᱮᱸ ᱮᱠᱫᱚᱢ ᱥᱟᱨᱤ ᱮᱠᱫᱚᱢ ᱦᱩᱸ
ᱢᱮᱱ ᱠᱟᱛᱷᱟ ᱦᱩᱭᱩᱜ ᱠᱟᱱᱟ ᱚᱱᱟ ᱚᱱᱟ ᱛᱟᱭᱚᱢ ᱨᱮ ᱪᱷᱩᱴᱟᱹᱣ ᱛᱟᱦᱮᱸᱱ ᱦᱩᱭᱩᱜ-ᱟ ᱦᱮᱸ ᱟᱥ ᱠᱮᱛᱚᱜ ᱵᱟᱝ ᱜᱟᱱᱚᱜ-ᱟ
ᱦᱳᱭ ᱦᱮ ᱟᱥᱟᱭᱟᱹᱧ ᱟᱥ ᱟᱭ ᱦᱩᱭᱩᱜ ᱠᱟᱱᱟ ᱡᱮ ᱧᱟᱢᱟᱵᱚᱱ ᱮᱠᱫᱚᱢ ᱪᱷᱩᱴᱟᱹᱣ ᱡᱟᱦᱟᱸ ᱡᱤᱱᱤᱥ ᱪᱷᱩᱴᱟᱹᱣ ᱨᱮᱢ ᱛᱟᱦᱮᱱᱟ ᱵᱟᱢ ᱧᱟᱢᱟ
ᱦᱳᱭ ᱦᱳᱭ ᱚᱱᱟᱜᱮ ᱦᱟᱸᱜ ᱵᱟᱲᱟᱭ ᱜᱮᱭᱟᱵᱚᱱ ᱡᱟᱦᱟᱸ ᱞᱮᱠᱟᱢ ᱠᱟᱹᱢᱤᱭᱟ ᱚᱱᱠᱟᱜᱮ ᱦᱟᱸᱜ ᱚᱱᱟ ᱨᱮᱱᱟᱜ ᱚᱨᱡᱚ ᱫᱚᱢ ᱧᱟᱢᱟ ᱴᱷᱤᱠ ᱴᱷᱟᱠ ᱡᱩᱫᱤ ᱠᱟᱹᱢᱤᱭᱟᱢ ᱛᱟᱦᱚᱞᱮ ᱫᱚ ᱚᱨᱡᱚ ᱫᱚ ᱦᱟᱸᱜ ᱟᱢ ᱧᱟᱢ ᱜᱮᱭᱟ
ᱧᱟᱢ ᱜᱮᱭᱟ
ᱦᱳᱭ ᱦᱳᱭ ᱟᱨ ᱛᱟᱦᱚᱞᱮ ᱵᱚᱭᱦᱟ ᱡᱚᱢ ᱠᱚᱫᱚ ᱦᱩᱭ ᱮᱱᱟᱥᱮ ᱵᱟᱝ
ᱦᱮᱸ ᱵᱚᱭᱦᱟ ᱡᱚᱢ ᱠᱚᱫᱚ ᱦᱩᱭ ᱵᱟᱲᱟ ᱧᱚᱜ ᱟᱠᱟᱱ ᱜᱮᱭᱟ ᱟᱫᱚ ᱤᱧ ᱦᱚᱸ ᱚᱝᱠᱟ ᱜᱮ ᱦᱟᱱᱮ ᱠᱟᱹᱡ ᱵᱟᱭᱨᱮ ᱥᱮᱜ ᱨᱤᱧ ᱫᱩᱲᱩᱵ ᱟᱠᱟᱱᱟ ᱜᱟᱹᱡᱮ ᱜᱚᱨᱚᱢ ᱛᱚ ᱛᱟᱦᱚᱞᱮ ᱟᱫᱚ ᱵᱟᱭᱨᱮ ᱱᱟᱜ ᱫᱟᱨᱮ ᱵᱩᱴᱟᱹ ᱨᱮᱦᱚᱸ ᱤᱧ ᱦᱚᱸ ᱠᱟᱹᱡ ᱨᱮᱭᱟᱲ ᱦᱚᱭ ᱡᱚᱢ ᱞᱟᱹᱜᱤᱫ ᱤᱧ ᱫᱩᱲᱩᱵ ᱟᱠᱟᱱᱟ ᱟᱫᱚ ᱡᱚᱢ ᱫᱟᱠᱟ ᱵᱟᱲᱟ ᱡᱚᱢ ᱵᱟᱲᱟ ᱠᱟᱛᱤᱱ ᱦᱟᱯᱮ ᱠᱟᱹᱡ ᱵᱟᱭᱨᱮ ᱥᱮᱫ ᱨᱮᱜᱤᱧ ᱫᱩᱲᱩᱵ ᱧᱚᱜ ᱞᱮᱱ ᱜᱮ ᱠᱟᱹᱡ ᱢᱟᱱᱮ ᱠᱟᱹᱡ ᱨᱮᱭᱟᱲ ᱧᱚᱜ ᱦᱚᱭ ᱟᱨ ᱚᱲᱟᱜ ᱨᱮᱦᱚᱸ ᱫᱚᱢᱮ ᱜᱚᱨᱚᱢ ᱜᱮ ᱵᱩᱡᱷᱟᱹᱜ ᱠᱟᱱᱟ
ᱦᱳᱭ ᱦᱳᱭ ᱦᱩᱸ
ᱟᱢ ᱫᱚᱢ ᱡᱚᱢ ᱵᱟᱲᱟ
ᱦᱳᱭ ᱤᱧ ᱦᱚᱸ ᱢᱟᱸᱡᱟᱱ ᱫᱚᱧ ᱡᱚᱢ ᱟᱠᱟᱫᱟ ᱢᱟᱡᱟᱱ ᱡᱚᱢ ᱠᱟᱛᱮᱜ ᱜᱮ ᱦᱟᱸᱜ ᱦᱮᱡ ᱠᱟᱱᱟᱧ ᱱᱚᱜᱚᱭ ᱠᱤᱪᱷᱩ ᱮᱠᱴᱩ ᱢᱟᱲᱟᱝ ᱜᱮ ᱦᱟᱜ ᱤᱧ ᱦᱮᱡ ᱟᱠᱟᱱᱟ ᱚᱲᱟᱜ ᱥᱮᱡ ᱦᱚᱸ ᱫᱚᱢᱮ ᱥᱤᱠᱬᱤᱡ ᱠᱚᱠᱚ ᱜᱮᱜᱮᱨ ᱠᱟᱱᱟ ᱛᱟᱦᱚᱞᱮ ᱫᱚ ᱟᱫᱚ ᱱᱚᱛᱮ ᱜᱮ ᱵᱟᱨᱮ ᱥᱮᱱ ᱜᱮ ᱩᱰᱩᱝ ᱦᱩᱭ ᱠᱟᱱᱟ ᱥᱤᱠᱬᱤᱡ ᱠᱚᱦᱚᱸ ᱫᱚᱢᱮ ᱢᱮᱱᱟᱜ ᱠᱚᱣᱟ ᱟᱞᱮ ᱥᱮᱱ ᱫᱚ ᱫᱚᱢᱮ ᱜᱮ ᱞᱟᱴᱟ ᱯᱟᱴᱟ ᱛᱮ ᱯᱮᱨᱮᱡ ᱠᱟᱱᱟ
ᱚ ᱟᱪᱪᱷᱟ ᱟᱪᱪᱷᱟ ᱟᱪᱪᱷᱟ
ᱟᱨ ᱛᱟᱦᱚᱞᱮ ᱚᱲᱟᱜ ᱠᱚᱨᱮ ᱫᱚ ᱵᱚᱭᱦᱟ ᱪᱤᱞᱤ ᱠᱚ ᱢᱮᱱᱟᱜ ᱠᱚᱣᱟ ᱟᱨ ᱛᱤᱱᱟᱹᱜ ᱜᱮ ᱦᱚᱲ ᱢᱮᱱᱟᱜ ᱯᱮᱭᱟ ᱟᱯᱮ ᱚᱲᱟᱜ ᱨᱮ
ᱚᱲᱟᱜ ᱨᱮ ᱚᱝᱠᱟ ᱢᱮᱱᱟᱜ ᱞᱮᱭᱟ ᱢᱳᱚᱴᱟᱢᱩᱴᱤ ᱯᱟᱸᱪ ᱪᱷᱚ ᱡᱚᱱ ᱢᱮᱱᱟᱜ ᱞᱮᱭᱟ ᱦᱚᱲ ᱥᱚᱝᱠᱷᱟ ᱫᱚ ᱟᱨᱠᱤ ᱟᱨ ᱢᱮᱱᱟᱜ ᱠᱚ ᱛᱟᱞᱮᱭᱟ ᱟᱨᱚ ᱚᱱᱠᱟ ᱚᱲᱟᱜ ᱨᱮᱦᱚᱸ ᱚᱱᱠᱟᱱ ᱠᱚ ᱟᱨᱠᱤ ᱢᱮᱨᱚᱢ ᱥᱩᱠᱨᱤ ᱵᱷᱤᱰᱤ ᱦᱮᱸ ᱩᱱᱠᱩ ᱠᱚᱦᱚᱸ ᱢᱮᱱᱟᱜ ᱠᱚᱣᱟ ᱦᱮᱸ ᱡᱚᱛᱚ ᱜᱮ ᱟᱨᱠᱤ ᱥᱟᱸᱜᱮ ᱜᱮ ᱟᱫᱚ ᱟᱵᱚ ᱫᱚ ᱨᱮᱸᱜᱮᱡ ᱦᱚᱲ ᱛᱚ
ᱦᱳᱭ ᱦᱳᱭ ᱦᱳᱭ
ᱟᱫᱚ ᱩᱱᱠᱩ ᱟᱛᱮ ᱜᱮ ᱟᱵᱚᱣᱟᱜ ᱫᱚ ᱢᱮᱫᱴᱮᱱ ᱢᱟᱱᱮ ᱩᱯᱨᱩᱢ ᱥᱮ ᱢᱮᱫᱴᱮᱱ ᱟᱵᱚᱣᱟᱜ ᱫᱚ ᱢᱟᱲᱟᱝ ᱨᱮᱜᱮ ᱧᱮᱞ ᱧᱟᱢᱚᱜᱚᱜᱼᱟ ᱯᱟᱹᱦᱤᱞ ᱠᱷᱚᱱᱟᱜ ᱜᱮ ᱟᱵᱚᱣᱟᱜ ᱫᱚ ᱦᱮᱸ ᱩᱱᱠᱩ ᱠᱚ ᱟᱪᱪᱷᱟ
ᱚᱸᱰᱮ ᱦᱚᱸ ᱠᱟᱱᱟ ᱢᱤᱫᱴᱮᱱ ᱟᱨ ᱟᱵᱚᱣᱟᱜ ᱦᱚᱭᱛᱳ ᱡᱚᱠᱷᱚᱱ ᱚᱠᱛᱚ ᱨᱮ ᱠᱟᱹᱣᱰᱤ ᱠᱚ ᱵᱟᱝ ᱧᱟᱯᱟᱢ ᱛᱟᱵᱚᱱᱟ ᱩᱱᱠᱩ ᱠᱚᱦᱚᱸ ᱠᱤᱨᱤᱧ ᱟᱹᱠᱷᱨᱤᱧ ᱠᱟᱛᱮᱜ ᱚᱸᱰᱮ ᱠᱷᱚᱱ ᱦᱚᱸᱵᱚᱱ ᱧᱟᱢ ᱜᱮᱭᱟ ᱦᱮᱸ ᱚᱱᱟ ᱦᱚᱸ ᱢᱤᱫᱴᱮᱱ ᱞᱟᱹᱴᱩ ᱟᱹᱰᱤ ᱢᱟᱨᱟᱝ ᱯᱮᱥᱟ ᱠᱟᱱ ᱛᱟᱵᱚᱱᱟ ᱮ ᱴᱟᱴᱠᱟ ᱛᱚ ᱟᱨ ᱵᱟᱵᱚ ᱵᱟᱵᱚᱱ ᱧᱟᱢ ᱫᱟᱲᱮᱭᱟᱜᱼᱟ ᱴᱟᱴᱠᱟ ᱫᱚᱨᱠᱟᱨ ᱠᱚ ᱯᱟᱲᱟᱣ ᱞᱮᱱᱠᱷᱟᱱ ᱫᱚ
ᱦᱮᱸ
ᱛᱟ ᱯᱚᱨᱮ ᱟᱵᱚᱨᱮᱱ ᱥᱤᱢ ᱥᱩᱠᱨᱤ ᱛᱚ ᱦᱟᱸᱜ ᱢᱮᱱᱟᱜ ᱠᱚ ᱜᱮᱭᱟ ᱚᱱᱟ ᱛᱚ ᱟᱵᱚ ᱫᱚ ᱦᱟᱯᱲᱟᱢ ᱵᱤᱫᱟᱹᱞ ᱠᱷᱚᱱ ᱜᱮ ᱯᱮᱲᱟ ᱯᱟᱹᱲᱦᱟᱹ ᱠᱚ ᱠᱚ ᱦᱮᱡ ᱞᱮᱱᱠᱷᱟᱱ ᱫᱚ ᱟᱨ ᱦᱚᱸ ᱱᱟᱣᱟ ᱯᱮᱲᱟ ᱠᱚ ᱦᱮᱡ ᱞᱮᱠᱷᱟᱱ ᱫᱚ ᱮᱠᱫᱚᱢ ᱵᱚᱱ ᱜᱚᱡ ᱠᱚᱣᱟ᱾
ᱮᱠᱫᱚᱢ ᱮᱠᱫᱚᱢ ᱮᱠᱫᱚᱢ᱾ ᱚᱱᱟ ᱠᱚᱫᱚ ᱯᱟᱹᱦᱤᱞ ᱠᱷᱚᱱᱟᱜ ᱜᱮ ᱢᱮᱱᱟ ᱦᱮᱡ ᱟᱹᱜᱩ ᱟᱠᱟᱱ ᱛᱟᱵᱚᱱᱟ᱾
ᱠᱟᱱᱟ ᱪᱮᱫᱟᱜ ᱥᱮ ᱯᱟᱹᱦᱤᱞ ᱫᱚ ᱩᱱᱫᱚ ᱯᱩᱨᱫᱷᱩᱞ ᱠᱚᱣᱟᱜ ᱫᱚ ᱩᱱᱟᱹᱜ ᱜᱟᱱ ᱯᱚᱭᱥᱟ ᱠᱚᱦᱚᱸ ᱵᱟᱝ ᱛᱟᱦᱮᱸ ᱠᱟᱱ ᱛᱟᱠᱚ ᱠᱟᱹᱣᱰᱤ ᱠᱚ ᱛᱟᱦᱚᱞᱮ ᱯᱮᱲᱟ ᱠᱚ ᱦᱮᱡ ᱞᱮᱱᱠᱷᱟᱱ ᱛᱚ ᱱᱟᱣᱟ ᱠᱚᱫᱚ ᱫᱚᱠᱟᱱ ᱨᱮ ᱥᱮᱱ ᱠᱟᱛᱮ ᱵᱟᱝ ᱠᱚ ᱦᱟᱛᱟᱣ ᱫᱟᱲᱮᱭᱟᱜᱼᱟ᱾ ᱛᱟᱦᱚᱞᱮ ᱚᱲᱟᱜ ᱨᱮ ᱩᱱ ᱡᱚᱠᱷᱚᱱ ᱫᱚᱠᱚ ᱟᱹᱥᱩᱞᱮᱫ ᱠᱚ ᱛᱟᱦᱮᱸᱫ ᱦᱮᱸ ᱯᱮᱲᱟ ᱠᱚ ᱢᱟᱱᱮ ᱟᱫᱚ ᱩᱱᱠᱩ ᱜᱮᱠᱚ ᱜᱚᱭᱮᱜ ᱠᱚᱝ ᱛᱟᱦᱮᱸᱫ᱾ ᱟᱫᱚ ᱟᱵᱚ ᱦᱚᱸ ᱱᱤᱛᱚᱜ ᱫᱚᱵᱚᱱ ᱥᱟᱵ ᱫᱚᱦᱚ ᱟᱠᱟᱫᱟ ᱡᱟᱭᱦᱳᱠ ᱱᱟᱯᱟᱭ ᱠᱟᱛᱷᱟ ᱱᱚᱣᱟ ᱦᱚᱸ
ᱮᱠᱫᱚᱢ ᱦᱮᱸ ᱛᱟᱦᱚᱞᱮ ᱵᱚᱭᱦᱟ ᱠᱷᱚᱵᱚᱨ ᱠᱚᱢᱟ ᱱᱚᱝᱠᱟ ᱱᱚᱝᱠᱟ ᱛᱟᱦᱚᱞᱮ ᱯᱟᱛᱟ ᱠᱚᱫᱚ ᱟᱯᱮ ᱥᱮᱫ ᱫᱚ ᱦᱩᱭᱩᱜ ᱠᱟᱱᱟ ᱥᱮ ᱵᱟᱝ ᱵᱚᱭᱦᱟ ᱱᱚᱣᱟ ᱥᱤᱛᱩᱝ ᱨᱮ ᱚᱱᱠᱟ ᱡᱟᱦᱟᱸᱱᱟᱜ ᱚᱱᱠᱟᱱᱟᱜ ᱯᱟᱛᱟ ᱠᱚ
ᱦᱳᱭ ᱜᱚᱝᱠᱮ ᱵᱚᱭᱦᱟ ᱱᱚᱜᱼᱚᱭ ᱦᱟᱸᱜ ᱯᱟᱛᱟ ᱫᱚ ᱜᱟᱯᱟ ᱢᱮᱭᱟᱝ ᱥᱩᱨ ᱨᱮᱜᱮ ᱦᱟᱸᱜ ᱡᱮᱢᱚᱱ ᱚᱢᱵᱟᱵᱚᱛᱤ ᱢᱮᱱᱟᱜ ᱠᱟᱫᱟ
ᱟᱪᱪᱷᱟ ᱟᱪᱪᱷᱟ ᱪᱷᱟ ᱪᱷᱟ ᱪᱷᱟ ᱦᱮᱸ
ᱛᱟ ᱢᱟᱱᱟᱣ ᱦᱩᱭᱩᱜᱼᱟ ᱟᱨ ᱚᱱᱟ ᱯᱚᱨᱮ ᱦᱟᱸᱜ ᱟᱵᱚᱣᱟᱜ ᱱᱚᱜᱼᱚᱭ ᱡᱮᱢᱚᱱ ᱥᱩᱨ ᱦᱟᱜ ᱦᱳ ᱦᱩᱞ ᱢᱟᱦᱟ ᱢᱮᱱᱟᱜ ᱟᱠᱟᱫᱟ᱾
ᱦᱩᱸ ᱦᱩᱸ
ᱚᱱᱟ ᱦᱚᱸ ᱢᱟᱱᱟᱣ ᱦᱩᱭᱩᱜᱼᱟ᱾ᱟᱫᱚ ᱚᱢᱵᱟᱵᱚᱛᱤ ᱨᱮᱫᱚ ᱚᱱᱠᱟ ᱞᱮᱠᱟ ᱦᱟᱸᱜ ᱫᱚ ᱞᱟᱦᱟ ᱛᱮ ᱡᱮᱢᱚᱱ ᱦᱩᱭᱩᱜ ᱠᱟᱱ ᱛᱟᱦᱮᱸ ᱚᱱᱠᱟ ᱫᱚ ᱟᱫᱚ ᱵᱟᱝ ᱦᱩᱭᱩᱜ ᱠᱟᱱᱟ᱾ᱱᱮᱛᱟᱨ ᱫᱚ ᱡᱚᱛᱚ ᱦᱚᱲᱟᱜ ᱥᱮ ᱚᱲᱟᱜ ᱚᱲᱟᱜ ᱨᱮ ᱡᱚᱢ ᱧᱩ ᱛᱮᱫ ᱜᱮ ᱦᱩᱭᱩᱜ ᱠᱟᱱᱟ᱾ᱡᱮᱢᱚᱱ ᱩᱞ ᱠᱟᱱᱴᱷᱟᱲ ᱠᱷᱟᱹᱡᱟᱹᱲᱤ ᱠᱩᱫ ᱵᱤᱞᱤ ᱫᱟᱭ ᱚᱱ ᱫᱟ ᱡᱟᱸᱦᱟ ᱠᱷᱚᱱ ᱨᱮ ᱧᱟᱢᱚᱜ ᱠᱟᱱ ᱡᱚ ᱵᱤᱞᱤ ᱠᱚ ᱚᱱᱟ ᱠᱚᱜᱮ ᱡᱚᱢ ᱦᱩᱭᱩᱜᱼᱟ ᱱᱤᱭᱟᱹ ᱜᱮ ᱨᱟᱹᱥᱠᱟᱹ ᱟᱯᱮ ᱫᱚ ᱛᱟᱦᱚᱞᱮ ᱯᱮ ᱢᱟᱱᱟᱣ ᱜᱮᱭᱟ ᱥᱮ ᱵᱟᱝ ᱵᱚᱭᱦᱟ?
ᱦᱮᱸ ᱵᱚᱭᱦᱟ ᱟᱞᱮ ᱦᱚᱸ ᱚᱱᱠᱟᱜᱮ ᱮᱠᱫᱚᱢ ᱢᱟᱱᱟᱣ ᱮᱠᱫᱚᱢ ᱡᱳᱨᱥᱳᱨ ᱜᱮ ᱚᱱᱟ ᱫᱚ ᱟᱵᱚᱣᱟᱜ ᱥᱮᱨᱣᱟ ᱠᱟᱱ ᱜᱮᱭᱟ ᱦᱮᱸ ᱟᱞᱮ ᱦᱚᱸ ᱚᱱᱠᱟ ᱜᱮ ᱞᱮ ᱢᱟᱱᱟᱣᱟ ᱯᱤᱴᱷᱟᱹ ᱞᱟᱴᱷᱟ ᱮᱠᱫᱚᱢ᱾ ᱟᱫᱚ ᱱᱮᱛᱟᱨ ᱫᱚ ᱚᱱᱠᱟ ᱫᱚ ᱞᱟᱦᱟᱛᱮ ᱞᱮᱠᱟ ᱡᱮᱢᱚᱱ ᱠᱳᱫ ᱤᱭᱟᱹ ᱠᱚ ᱚᱱᱟ ᱠᱚ ᱫᱚ ᱱᱮᱛᱟᱨ ᱟᱫᱚ ᱤᱭᱟᱹ ᱤᱫᱤᱜ ᱠᱟᱱᱟ ᱛᱚ ᱟᱫᱚ ᱠᱟᱱᱴᱷᱟᱲ ᱫᱚ ᱮᱠᱫᱚᱢ ᱱᱤᱛᱚᱜ ᱫᱚ ᱢᱮᱱᱟᱜ ᱜᱮᱭᱟ᱾ ᱚᱱᱟ ᱫᱚ ᱠᱟᱱᱴᱷᱟᱲ ᱵᱮᱞᱮ ᱫᱚ ᱡᱚᱢ ᱫᱚ ᱟᱨ ᱠᱷᱟᱹᱡᱟᱹᱲᱤ ᱫᱚ ᱚᱱᱟ ᱠᱚᱫᱚ ᱮᱠᱫᱚᱢ
ᱛᱟᱦᱚᱞᱮ ᱤᱱᱠᱟᱹᱜᱮ ᱵᱚᱭᱦᱟ ᱨᱚᱯᱚᱲᱟᱞᱟᱝ ᱟᱨᱚ ᱯᱚᱨᱮ ᱛᱮ ᱚᱱᱠᱟ ᱜᱮ ᱮᱠᱫᱚᱢ ᱦᱮᱸ ᱡᱚᱦᱟᱸᱨ ᱜᱮ ᱢᱟ ᱡᱚᱦᱟᱸᱨ ᱜᱮ